ᱡᱚᱦᱟᱨ ᱜᱮ ᱦᱳᱭ ᱡᱚᱦᱟᱨ ᱜᱮ
ᱦᱩᱸ ᱦᱩᱸ
ᱪᱮᱫ ᱠᱚᱢ ᱪᱤᱠᱟᱹ ᱵᱟᱲᱟᱭᱮᱫᱟ?
ᱱᱚᱜᱼᱚᱭ ᱨᱩᱢ ᱠᱚᱨᱮ ᱜᱮ ᱫᱩᱲᱩᱵ ᱵᱟᱲᱟ ᱦᱩᱭᱩᱜ ᱠᱟᱱᱟ ᱦᱮᱧ ᱪᱮᱫ ᱠᱚᱢ ᱪᱤᱠᱟᱭᱮᱫᱟ ᱟᱢ ᱫᱚ
ᱚ ᱤᱧ ᱦᱚᱸ ᱪᱤᱠᱟᱹ ᱦᱚᱸ ᱵᱟᱝ ᱫᱩᱲᱩᱵ ᱵᱟᱲᱟ ᱠᱟᱹᱤᱧ ᱫᱚᱢᱮ ᱫᱩᱲᱩᱵ ᱵᱟᱲᱟ ᱟᱠᱟᱱᱟᱹᱧ ᱚᱲᱟᱜ ᱨᱮᱜᱮ ᱟᱫᱚ ᱱᱤᱛᱚᱜ ᱫᱚ ᱫᱟᱜ ᱫᱟᱭ ᱛᱚ ᱟᱫᱚ ᱵᱟᱦᱨᱮ ᱦᱚᱸ ᱪᱤᱠᱟᱢ ᱪᱟᱞᱟᱜᱼᱟ ᱟᱫᱚ ᱚᱱᱟᱛᱮ ᱚᱲᱟᱜ ᱨᱮᱜᱮ ᱱᱤᱛᱚᱜ ᱫᱚ
ᱫᱟᱜ ᱮᱫ ᱜᱮᱭᱟ
ᱚᱸ
ᱱᱚᱛᱮ ᱦᱚᱸ ᱥᱮᱛᱟᱜ ᱠᱷᱚᱡ ᱫᱟᱜ ᱫᱟ ᱡᱷᱤᱯᱤᱨ ᱡᱷᱤᱯᱤᱫ ᱥᱮᱛᱟᱜ ᱠᱷᱚᱡ ᱫᱟᱜ ᱮᱫᱟ ᱦᱩᱸ
ᱚ ᱡᱟᱯᱩᱫ ᱫᱤᱱ ᱦᱮᱡ ᱱᱟ ᱛᱚ ᱟᱫᱚ ᱥᱟᱨᱟᱫᱤᱱ ᱜᱮ ᱱᱚᱝᱠᱟ ᱜᱮ ᱫᱟᱜᱼᱟ ᱚ ᱦᱮᱸ ᱛᱚ ᱚᱱᱟ ᱦᱚᱸ ᱫᱚᱢᱮ ᱡᱟᱞᱟ ᱟᱫᱚ ᱡᱟᱹᱯᱩᱫ ᱞᱮᱠᱷᱟᱱ ᱪᱮᱠᱟᱢ ᱥᱟᱯᱷᱟᱭᱟ ᱵᱟᱝ
ᱮᱸᱦᱮ ᱛᱮ
ᱦᱮᱸᱛᱚ ᱚᱱᱟ ᱜᱮᱛᱚ ᱟᱞᱮ ᱱᱚᱱᱛᱮ ᱫᱚᱢᱮ ᱫᱟᱜ ᱮ ᱡᱟᱹᱯᱩᱫ ᱫᱟ
ᱩᱸᱦᱩ
ᱟᱨ ᱨᱚᱦᱭ ᱠᱚᱫᱚ ᱟᱯᱮ ᱚᱱᱛ ᱦᱩᱭᱩᱜ ᱠᱟᱱᱟ ᱥᱮ ᱵᱟᱝ ᱵᱟᱝ ᱡᱚᱢ ᱵᱟᱲᱟ ᱫᱚ ᱦᱩᱭᱟ ᱠᱟᱱᱟ ᱥᱮᱛᱟᱜ ᱵᱮᱲᱟᱧ ᱡᱚᱢ ᱟᱠᱟᱫᱟ ᱪᱟ ᱵᱤᱥᱠᱩᱴ ᱠᱷᱟᱹᱡᱟᱹᱲᱤ ᱪᱟᱱᱟᱪᱩᱨ ᱟᱢ ᱫᱚ
ᱤᱧ ᱫᱚ ᱥᱮᱛᱟᱜ ᱨᱮ ᱵᱤᱨᱤᱫ ᱛᱚᱨᱟ ᱫᱟᱠᱟᱧ ᱡᱚᱢ ᱠᱮᱜᱼᱟ
ᱳ ᱵᱟᱵᱟ
ᱫᱟᱠᱟ ᱛᱟᱦᱮ ᱠᱟᱱ ᱛᱤᱧᱟ ᱦᱚᱞᱟᱱᱚᱜ ᱦᱚᱞᱟᱱᱟᱜ ᱫᱟᱠᱟ ᱟᱫᱚ ᱚᱱᱟᱧ ᱫᱟᱜ ᱟᱠᱟᱫ ᱛᱟᱦᱮᱸᱼᱟ ᱫᱟᱜ ᱫᱟᱠᱟᱫᱚ ᱥᱮᱛᱟᱜ ᱵᱮᱲᱟ ᱫᱟᱜ ᱫᱟᱠᱟᱧ ᱡᱚᱢ ᱠᱮᱫᱟ ᱟᱫᱚ ᱚᱱᱟᱜᱮ
ᱚ ᱮᱠᱮᱱᱟᱜ ᱜᱮᱢ ᱡᱚᱢ ᱠᱮᱜᱼᱟ ᱥᱮ ᱡᱟᱦᱟᱱᱟᱜ ᱮᱢ ᱩᱛᱩᱣᱟᱱ ᱛᱟᱦᱮᱸᱫ
ᱩᱛᱩ ᱫᱚ ᱵᱟᱝ ᱚᱱᱮ ᱯᱮᱸᱭᱟᱡᱽ ᱥᱟᱞᱟᱜ
ᱯᱮᱸᱭᱟᱡ ᱟᱨ ᱢᱟᱹᱨᱤᱡ ᱥᱟᱞᱟᱜ ᱵᱟᱝ
ᱦᱮᱸ
ᱦᱩᱢ ᱚᱱᱟ ᱫᱟᱠᱟ ᱦᱚᱸ ᱞᱚᱞᱚ ᱥᱤᱛᱩᱝ ᱫᱤᱱ ᱫᱚ ᱵᱷᱟᱜ ᱜᱮ ᱵᱩᱡᱚᱹᱜᱼᱟ ᱵᱟᱝ
ᱦᱮᱸ ᱵᱷᱟᱜᱮ ᱵᱩᱡᱷᱟᱹᱜᱼᱟ ᱵᱩᱡ ᱫᱚ
ᱦᱳᱭ ᱟᱫᱚ ᱱᱤᱛᱚᱜ ᱡᱟᱹᱯᱩᱫ ᱫᱮᱱ ᱨᱮᱦᱚᱸ ᱵᱷᱟᱜᱮ ᱵᱟᱝ ᱵᱩᱡᱷᱟᱹᱜᱼᱟ ᱚᱱᱟ ᱫᱚ ᱵᱟᱝ ᱠᱟᱱᱟ, ᱵᱷᱟᱜᱮ ᱫᱚ ᱵᱩᱡᱷᱟᱹᱜᱼᱟ ᱢᱮᱱᱠᱷᱟᱱ ᱥᱤ ᱛᱩᱝ ᱞᱚᱞᱚ ᱫᱚ ᱚᱱᱟ ᱫᱚ ᱟᱨᱦᱚ ᱵᱷᱟᱜᱮ ᱵᱩᱡᱷᱟᱹᱜᱼᱟ᱾
ᱦᱮᱸ
ᱦᱳᱭᱛᱚ
ᱦᱩ
ᱚᱱᱟ ᱥᱟᱶᱛᱮ ᱟᱨᱦᱚᱸ ᱡᱟᱦᱟᱱᱟᱜ ᱴᱚᱠ ᱩᱛᱩ ᱠᱚ ᱛᱟᱦᱮᱱ ᱠᱷᱟᱱ ᱢᱟ ᱟᱨᱦᱚᱸ ᱵᱷᱟᱜᱮ᱾
ᱦᱮᱸ
ᱦᱳᱭᱛᱚ ᱟᱢᱫᱚ ᱪᱮᱜ ᱠᱚᱢ ᱠᱟᱹᱢᱤ ᱵᱟᱲᱟᱭᱫᱟ ᱚᱲᱟᱜ ᱨᱮᱫᱚ ᱱᱤᱛᱚᱜ ᱫᱚ?
ᱧᱤᱛᱚᱜ ᱫᱚ ᱱᱚᱜᱼᱚᱭ ᱚᱞ ᱵᱟᱲᱟᱭ ᱫᱟᱹᱧ᱾ ᱯᱚᱨᱤᱠᱷᱟ ᱠᱚ ᱛᱤᱭᱳᱜ ᱠᱟᱱ ᱛᱟᱞᱮᱭᱟ ᱛᱚ ᱟᱫᱚ ᱚᱱᱟᱜᱮ᱾ ᱱᱳᱴᱥ ᱠᱚᱧ ᱵᱮᱱᱟᱣᱫᱟ ᱚᱞᱫᱟᱹᱧ ᱯᱟᱲᱦᱟᱜ ᱠᱟᱹᱱᱟᱹᱧ᱾
ᱚᱱᱟ ᱠᱚᱜᱮ᱾
ᱟᱪᱪᱷᱟ ᱟᱪᱪᱷᱟ ᱥᱮᱪᱮ ᱵᱤᱭᱮᱰ ᱨᱮᱭᱟᱜ ᱥᱮ?
ᱦᱮᱸ ᱵᱤᱭᱮᱰ ᱨᱮᱭᱟᱜ᱾
ᱚᱸ ᱤᱧ ᱦᱚᱸ ᱦᱚᱸᱜᱼᱚᱭ ᱚᱲᱟᱜ ᱠᱚᱨᱮ ᱜᱮ᱾ ᱚᱲᱟᱜ ᱠᱚᱨᱮᱜ ᱜᱮ ᱤᱧ ᱫᱚ ᱠᱟᱹᱢᱤ ᱠᱚᱧ ᱜᱚᱲᱣᱟ ᱠᱚ ᱠᱟᱱᱟ ᱤᱧ ᱵᱟᱵᱟ ᱛᱟᱠᱚ᱾ ᱤᱧ ᱢᱟ ᱛᱟᱠᱚ᱾
ᱚᱲᱟᱜ ᱨᱮᱱᱟᱜ ᱠᱟᱹᱢᱤ ᱠᱚᱜᱮ ᱵᱟᱝ?
ᱦᱳᱭ ᱚᱲᱟᱜ ᱨᱮᱱᱟᱜ ᱠᱟᱹᱢᱤ ᱠᱚᱜᱮ᱾
ᱦᱮᱸ
ᱤᱧ ᱫᱚ ᱚᱲᱟᱜ ᱠᱩᱨᱮᱧ ᱠᱟᱹᱢᱤ ᱵᱟᱲᱟᱭᱫᱟ ᱤᱧ ᱜᱚᱜᱚ ᱵᱟᱵᱟ ᱛᱟᱠᱚ ᱫᱚ ᱢᱟᱴ ᱠᱚ ᱪᱟᱞᱟᱜ ᱠᱟᱱᱟ ᱦᱩᱲᱩ ᱠᱚ ᱨᱚᱦᱚᱭᱫᱟ᱾
ᱚᱸ ᱟᱪᱪᱷᱟ ᱫᱟᱠᱟ ᱠᱚᱢ ᱤᱥᱤᱱ ᱜᱚᱲᱚ ᱫᱟᱠᱟ ᱠᱚᱢ ᱤᱥᱤᱱ ᱫᱟ ᱥᱮ?
ᱫᱟᱠᱟ ᱠᱚ ᱦᱮᱸ ᱫᱟᱠᱟ ᱠᱩᱧ ᱤᱥᱤᱱᱫᱟ ᱩᱛᱩ ᱠᱩᱧ ᱤᱥᱤᱱᱫᱟ
ᱟᱪᱪᱷᱟ
ᱦᱳᱭ ᱦᱮᱸ
ᱛᱮ ᱦᱩᱲᱩ ᱨᱚᱦᱚᱭ ᱫᱤᱱ ᱦᱮᱜ ᱮᱱ ᱱᱚᱜᱼᱚᱭ᱾
ᱦᱳᱭᱛᱚ
ᱫᱟᱜ ᱫᱟᱭ ᱢᱟᱴᱷ ᱠᱚᱦᱚᱸ ᱪᱟᱞᱟᱜ ᱦᱩᱭᱩᱜᱼᱟ᱾ ᱟᱢ ᱫᱚ ᱢᱟᱴᱷ ᱠᱚᱫᱚ ᱵᱟᱢ ᱪᱟᱞᱟᱣ ᱵᱟᱲᱟᱜ ᱛᱮ?
ᱢᱟᱴᱷ ᱠᱚᱫᱚ ᱫᱚᱢᱮ ᱫᱚᱨᱠᱟᱨ ᱵᱟᱝᱠᱷᱟᱱ ᱫᱚ ᱵᱟᱹᱧ ᱪᱟᱞᱟᱣ ᱵᱟᱲᱟᱜᱼᱟ᱾ ᱢᱮᱱᱠᱷᱟᱱ ᱵᱟᱹᱧ ᱪᱟᱞᱟᱜ ᱜᱮᱭᱟ ᱚᱝᱠᱟ ᱫᱚ ᱵᱟᱝ ᱠᱟᱱᱟ, ᱪᱟᱞᱟᱣ ᱫᱚᱧ ᱪᱟᱞᱟᱣ ᱵᱟᱲᱟᱜ ᱜᱮᱭᱟ, ᱟᱫᱚ ᱚᱝᱠᱟ ᱫᱚᱢᱮ ᱠᱟᱹᱢᱤ ᱠᱚ ᱛᱟᱦᱮᱱ ᱠᱷᱟᱱ ᱫᱚᱧ ᱪᱟᱞᱟᱜᱼᱟ᱾ ᱟᱫᱚ ᱱᱤᱛᱚᱜ ᱫᱚ ᱩᱱᱟᱹᱜ ᱫᱚᱢᱮ ᱠᱟᱹᱢᱤ ᱠᱚᱫᱚ ᱵᱟᱹᱱᱩᱜᱼᱟ ᱛᱚ᱾
ᱦᱮᱸ ᱮᱛᱮᱜ᱾
ᱦᱳᱭ ᱛᱟᱨᱯᱚᱨ ᱟᱞᱮ ᱱᱚᱱᱛᱮ ᱦᱚᱸᱜᱚᱭ ᱱᱤᱭᱟᱹ ᱚᱠᱛᱚ ᱨᱮᱜᱮ ᱟᱞᱮ ᱚᱱᱮ ᱥᱚᱥᱟ ᱞᱮ ᱨᱚᱦᱚᱭᱟ᱾
ᱚ
ᱟᱫᱚ ᱱᱤᱛᱚᱜ ᱫᱚ ᱫᱟᱱᱟ ᱠᱚ ᱵᱟᱹᱭᱥᱟᱹᱣ ᱦᱩᱭᱩᱜᱼᱟ, ᱟᱫᱚ ᱱᱤᱛᱚᱜ ᱫᱚ ᱛᱮᱢᱚᱱ ᱠᱟᱹᱢᱤ ᱫᱚ ᱵᱟᱹᱱᱩᱜ ᱠᱟᱫᱟ ᱥᱩᱫᱩ ᱦᱩᱲᱩ ᱨᱚᱦᱚᱭ ᱜᱮ ᱟᱨ ᱚᱱᱟ ᱥᱚᱥᱟ ᱫᱟᱱᱟ ᱵᱟᱹᱭᱥᱟᱹᱣ ᱟᱨ ᱫᱟᱱᱟ ᱚᱱᱟ ᱥᱚᱥᱟ ᱫᱟᱨᱮ ᱦᱩᱭ ᱞᱮᱱ ᱚᱱᱟ ᱠᱟᱹᱴᱤᱡ ᱦᱚᱨᱦᱚ ᱦᱩᱭᱩᱜᱼᱟ ᱵᱟᱝ ᱠᱷᱟᱱ ᱩᱝᱠᱩ ᱪᱮᱬᱮ ᱠᱚᱠᱚ ᱟᱬᱜᱚᱱᱟ ᱫᱚᱢᱮ ᱠᱚ ᱡᱚᱢᱟ ᱚᱱᱟ ᱠᱚ, ᱫᱚᱢᱮ ᱠᱚ ᱠᱩᱥᱤᱭᱟᱜᱼᱟ ᱚᱱᱟ᱾
ᱦᱮᱸ
ᱫᱤᱭᱮ ᱛᱟᱨᱯᱚᱨᱮ ᱟᱫᱚ ᱥᱚᱥᱟ ᱦᱩᱭ ᱞᱮᱱᱠᱷᱟᱱ ᱟᱫᱚ ᱚᱱᱟ ᱥᱚᱥᱟ ᱜᱚᱫ ᱠᱚ ᱛᱚᱠᱷᱚᱱ ᱫᱚᱧ ᱪᱟᱞᱟᱣ ᱵᱟᱲᱟᱜ ᱜᱮᱭᱟ᱾ ᱨᱮᱜᱩᱞᱟᱨ ᱜᱮ᱾ ᱦᱳᱭ ᱚᱱᱟ ᱜᱚᱫ ᱫᱚ ᱱᱟᱯᱟᱭ ᱜᱤᱧ ᱵᱩᱡᱷᱟᱹᱣᱟ ᱵᱷᱟᱜᱮᱧ ᱵᱩᱡᱷᱟᱹᱣᱟ᱾
ᱟᱪᱪᱷᱟ
ᱦᱳᱭ ᱾
ᱦᱮᱸ ᱮᱱᱛᱮᱫ ᱚᱱᱟ ᱠᱚᱦᱚᱸ ᱫᱚᱨᱠᱟᱨ ᱜᱮ᱾ ᱟᱫᱚ ᱵᱟᱡᱟᱨ ᱨᱮᱯᱮ ᱟᱹᱠᱷᱨᱤᱧᱟ ᱥᱟᱥᱟ ᱫᱚ? ᱚᱱᱟ ᱥᱚᱥᱟ ᱫᱚ ᱵᱟᱡᱟᱨ ᱨᱮ ᱯᱮ ᱟᱹᱠᱷᱨᱤᱧ ᱟᱫᱮᱭᱟ? ᱡᱟᱦᱟᱸ ᱯᱮ ᱨᱚᱦᱚᱭᱟ ᱟᱨᱠᱤ᱾ ᱦᱮᱞᱳ